ᱢᱟᱱᱮ ᱤᱧ ᱠᱷᱚᱲ ᱜᱮᱫ ᱢᱤᱥᱤᱱᱤᱧ ᱠᱤᱨᱤᱧ ᱟ ᱵᱩᱡᱷᱟᱹᱣ ᱠᱮᱫᱟᱢ
ᱦᱮᱸ
ᱢᱚᱴᱟᱢᱩᱴᱤ ᱢᱤᱫᱴᱟᱝ ᱡᱟᱹᱨᱥᱤ ᱧᱚᱜ ᱴᱟᱭᱤᱯ ᱜᱟᱹᱭ ᱦᱮᱱᱟᱸᱜ ᱟᱠᱟᱫᱮ ᱛᱤᱧᱟ. ᱦᱮᱸ ᱥᱮ ᱟᱫᱚ ᱛᱟᱦᱚᱞᱮ ᱚᱱᱟ ᱩᱱᱤ ᱠᱷᱟᱣᱟᱣ ᱦᱩᱭ ᱠᱚᱜᱼᱟ ᱵᱷᱟᱜᱮ ᱡᱚᱢ ᱧᱩ ᱮᱢ ᱠᱟᱛᱮᱜ ᱥᱩᱞ ᱞᱮᱠᱷᱟᱱ ᱦᱚᱲᱢᱚ ᱫᱚᱸᱧ ᱞᱟᱜᱟᱣ ᱦᱚᱪᱚ ᱫᱟᱲᱮᱭᱟ ᱛᱟᱠᱚᱣᱟ ᱱᱤᱭᱟᱹ ᱫᱚ ᱜᱮᱨᱮᱱᱴᱤ ᱮᱠᱵᱟᱨᱮ ᱤᱧ ᱫᱚ ᱜᱟᱹᱭ ᱰᱟᱝᱨᱟ ᱠᱟᱲᱟ ᱚ ᱟᱹᱥᱩᱞ ᱞᱮᱠᱚ ᱠᱷᱟᱱᱤᱧ ᱤᱧᱫᱚ ᱦᱚᱲᱢᱚᱧ ᱞᱟᱜᱟᱣ ᱦᱚᱪᱚ ᱫᱟᱲᱮᱭᱟᱛᱟ ᱠᱚᱣᱟ ᱱᱤᱭᱟᱹ ᱫᱚ ᱮᱠᱥᱚ ᱯᱟᱨᱥᱮᱱ ᱜᱮᱨᱮᱱᱴᱤᱧ ᱮᱢ ᱫᱟᱲᱮᱭᱟᱜᱼᱟ
ᱦ
ᱟᱫᱚ ᱢᱮᱱᱠᱷᱟᱱ ᱱᱚᱜᱼᱚ ᱱᱚᱝᱠᱟ ᱫᱟᱢ ᱠᱚ ᱵᱟᱝ ᱠᱤᱨᱤᱧ ᱤᱧ ᱵᱚᱱᱫᱚ ᱚᱠᱚᱭ ᱫᱚᱦᱚ ᱠᱚᱭ
ᱥᱩᱠᱨᱤ ᱡᱮᱞ ᱟᱯᱮᱥᱮᱜ ᱛᱱᱟ. ᱜ ᱠᱟᱛᱮᱜ ᱥᱩᱠᱨᱤ ᱡᱮᱞ
ᱯᱮᱥᱚ
ᱱᱮ ᱥᱩᱠᱨᱤ ᱡᱤᱞ ᱛᱤᱱᱟᱹᱜ ᱥᱩᱠᱨᱤ ᱡᱤᱞ
ᱯᱮᱥᱚ ᱴᱟᱠᱟ
ᱯᱮᱥᱚ ᱯᱮᱥᱚ
ᱥᱮᱨ ᱟᱞᱮ ᱥᱮᱱ ᱫᱚ ᱟᱲᱟᱭᱥᱚ
ᱟᱯ ᱥᱮᱜ
ᱟᱲᱟᱭᱥᱚ
ᱟᱯᱮ ᱥᱮᱜ ᱫᱚ ᱚᱱᱟᱜᱮ ᱦᱩᱭᱩᱜ ᱠᱟᱱᱟ ᱢᱮᱱ ᱠᱟᱛᱷᱟ
ᱦᱳᱭ
ᱦᱮᱸ
ᱛᱩᱯ ᱫᱚ ᱛᱤ
ᱩᱠᱩᱨᱤᱜᱭᱟ ᱨᱚᱲ ᱵᱚᱝ ᱟᱸᱡᱚᱢᱚᱜ ᱠᱟᱱ ᱮ ᱛᱩᱯᱚᱱ ᱦᱩᱭᱩᱜᱼᱟᱭᱟ ᱦᱟᱯᱮᱭᱟ ᱦᱤᱲᱤᱧ ᱞᱮᱫ ᱛᱟᱦᱮᱸ ᱦᱟᱯᱮᱼᱚᱭ ᱫᱤᱫᱤ ᱛᱮᱧᱟᱝ ᱛᱟᱠᱚ ᱥᱮᱜ ᱡᱩᱫᱤ ᱪᱟᱞᱟᱜ ᱦᱩᱭᱩᱜ ᱠᱷᱟᱱ ᱜᱟᱹᱰᱤ ᱟᱜᱩ ᱠᱟᱜ ᱛᱩ ᱛᱩᱯᱩᱱᱤᱧ ᱟᱫᱚ ᱱᱤᱛᱚᱜ ᱤᱧ ᱢᱚᱱᱮᱭᱮᱫᱟ ᱫᱤᱠᱷᱤ ᱦᱟᱯᱮ ᱤᱭᱟᱹ ᱥᱮᱜ ᱠᱚ ᱵᱷᱮᱡᱟᱧ
ᱱᱚᱣᱟ ᱴᱟᱜ ᱯᱩᱨᱟᱹᱣ ᱞᱮᱱᱜᱮ ᱛᱟᱨᱯᱚᱨᱮ ᱪᱟᱞᱟᱜ ᱦᱩᱭᱩᱜᱼᱟ ᱵᱩᱡ ᱮᱫᱟᱢ
ᱦᱮᱸ ᱦᱮᱸ ᱚᱱᱟᱜᱮ, ᱩᱠᱩᱨᱭᱟᱹ ᱨᱚᱲ ᱵᱟᱝ ᱟᱸᱡᱚᱢᱚᱜ ᱠᱟᱱ ᱫᱚ,
ᱨᱤᱜᱤᱧ ᱚᱝᱠᱟ ᱫᱚ, ᱵᱟᱝ ᱟᱹᱭᱠᱟᱹᱜ ᱠᱟᱱ ᱡᱮ ᱫᱟᱜ ᱦᱤᱡᱩᱜ ᱞᱮᱠᱟ ᱡᱩᱫᱤ ᱜᱚᱨᱚᱢ ᱟᱹᱭᱠᱟᱹᱜ ᱠᱟᱱ ᱜᱮᱭᱟ ᱾
ᱦᱩᱸ
ᱡᱚᱢ ᱟᱠᱟᱫᱟᱢ ᱥᱮ ᱵᱟᱝ ᱫᱟᱠᱟ ᱦᱚᱸ ᱛᱟᱦᱚᱞᱮ,
ᱵᱟᱝᱭᱟ ᱾
ᱫᱟᱠᱟ ᱵᱟᱢ ᱡᱚᱢ ᱟᱠᱟᱫᱟ ᱾
ᱨᱩᱴᱤ ᱨᱩᱴᱤ ᱦᱚᱞᱟ ᱨᱩᱴᱤ ᱛᱟᱦᱮᱸ ᱠᱟᱱᱟ ᱦᱚᱞᱟᱱᱟᱜ ᱨᱩᱴᱤ ᱜᱮ, ᱩᱛᱩ ᱠᱚ ᱫᱟᱹᱞ ᱟᱛᱮᱜ ᱠᱚ ᱡᱚᱢ ᱠᱟᱜ ᱦᱮᱸ, ᱪᱮᱫ ᱮᱢ ᱞᱟᱹᱭᱫᱟ?
ᱚᱦ ᱦᱚᱸ ᱤᱧ ᱢᱮᱱ ᱫᱟᱠᱟᱢ ᱡᱚᱢ ᱠᱟᱫᱟ ᱤᱧ ᱫᱟᱠᱟ ᱡᱚᱢ ᱦᱳᱭ ᱠᱟᱱᱟ ᱛᱤᱧᱟᱹ ᱤᱧᱟᱹᱜ ᱫᱚ᱾
ᱚ ᱨᱩᱴᱤ ᱨᱩᱴᱤ ᱟᱫᱚ ᱱᱤᱛᱚᱜ ᱫᱟᱠᱟ ᱠᱚ ᱤᱥᱤᱱᱹ ᱠᱟᱫᱟ ᱱᱤᱛᱚᱜ ᱡᱚᱢ ᱦᱩᱭᱩᱜᱼᱟ᱾ ᱦᱮ ᱾
ᱦᱩ ᱾
ᱛᱟᱦᱚᱞᱮ ᱤᱭᱟᱹ ᱵᱟᱡᱟᱨ ᱥᱮᱱ ᱛᱤᱥᱮᱢ ᱵᱟᱸᱠᱩᱲᱟ ᱥᱮᱫ ᱛᱤᱥᱮᱢ ᱪᱟᱞᱟᱜ ᱛᱟᱦᱚᱞᱮ?
ᱵᱟᱹᱠᱩᱲᱟ ᱥᱮᱱ ᱛᱤᱥᱮᱢ ᱪᱞᱟᱜᱼᱟ ᱵᱟᱸᱠᱩᱲᱟ ᱥᱮᱱ,
ᱪᱮᱫ ᱮᱢ ᱞᱟᱹᱭ ᱫᱟ?
ᱵᱟᱸᱠᱩᱲᱟ ᱥᱮᱜ ᱛᱤᱥᱮᱢ ᱪᱟᱞᱟᱜᱼᱟ ᱵᱟᱸᱠᱩᱲᱟ ᱥᱮᱱ,
ᱵᱩᱡᱷᱟᱹᱣ ᱠᱮᱫᱟᱢ ᱾
ᱪᱨᱫᱭᱟ ᱾
ᱵᱟᱢ ᱡᱟᱢᱫᱟ? ᱚ ᱚᱱᱠᱟ ᱜᱮ ᱢᱟᱱᱮ ᱚᱠᱟ ᱥᱮᱫ ᱛᱮ ᱚ ᱚᱠᱟ ᱚᱠᱟᱥᱮᱫ ᱠᱷᱚᱱᱟᱜ ᱚᱠᱟ ᱨᱩᱴᱧ ᱥᱟᱵᱟ ᱚᱠᱟᱨᱮᱧ ᱢᱩᱪᱟᱹᱫᱽᱟ?
ᱚ ᱟᱪᱪᱷᱟ ᱚᱱᱠᱟᱱᱟᱜ ᱵᱟ
ᱚᱱᱟ ᱦᱩᱭᱩᱜ ᱠᱟᱱᱟ ᱦᱮᱸ ᱵᱟ ᱵᱟᱯᱞᱟ ᱚᱲᱟᱜ ᱢᱟ ᱢᱮᱭᱟᱝ ᱦᱮᱱᱟᱜ ᱟᱠᱟᱜ ᱜᱮᱭᱟ ᱚᱱᱟ ᱫᱚ
ᱵᱟᱯᱞᱟ ᱚᱲᱟᱜ ᱫᱚ ᱢᱮᱭᱟᱝ ᱦᱮᱱᱟᱜ ᱟᱠᱟᱫᱟ ᱥᱮ? ᱩᱠᱩᱨᱭᱟ ᱟᱸᱡᱚᱢ ᱫᱟ ᱥᱮ ᱵᱟᱝ? ᱟᱫᱚ ᱛᱟᱦᱚᱞᱮ ᱚᱱᱛᱮᱧ ᱪᱟᱞᱟᱜ ᱟᱥᱮ ᱵᱟᱝ ᱚᱱᱛᱮ ᱤᱧ ᱪᱟᱞᱟᱣ ᱞᱮᱠᱷᱟᱡ ᱤᱧᱟᱹᱜ ᱯᱨᱚᱯᱷᱤᱴ ᱞᱟᱹᱭᱫᱟᱹᱧ ᱚᱱᱛᱮᱧ ᱪᱟᱞᱟᱜᱼᱟ ᱥᱮ ᱵᱟᱝ ᱚᱱᱛᱮ ᱪᱟᱞᱟᱣ ᱠᱟᱛᱮ ᱤᱧᱟᱹᱜ ᱯᱨᱚᱯᱷᱤᱴ ᱦᱩᱭᱩᱜ ᱛᱤᱧᱟᱹ ᱥᱮ ᱵᱟᱝ ᱚᱱᱟ ᱢᱤᱫᱴᱟᱝ ᱩᱭᱦᱟᱹᱨ ᱵᱷᱟᱱᱟᱭᱤᱧ ᱥᱮ,
ᱦᱩᱸ ᱟᱫᱚ ᱠᱟᱛᱷᱟ ᱠᱟᱱ ᱜᱮᱭᱟ᱾
ᱛᱟᱦᱮ ᱤᱱᱠᱟᱹ ᱞᱮᱠᱟ ᱪᱷᱚᱠᱤᱧ ᱵᱮᱱᱟᱣ-ᱟ᱾ ᱫᱮᱠᱷᱤ ᱱᱚᱜᱼᱚᱱᱛᱮ ᱡᱩᱫᱤ ᱠᱚᱲᱟ ᱠᱚ ᱪᱮᱫ ᱠᱚ ᱢᱤᱛᱟᱹᱧ ᱠᱟᱱᱟ ᱦᱮᱸᱥᱮ ᱚᱠᱟᱭ ᱱᱟᱢ ᱭᱟ
ᱦᱮᱸ ᱟᱸᱡᱚᱢ ᱫᱟᱹᱧ
ᱱᱟᱥᱮ ᱰᱤᱥᱴᱟᱵᱮᱫ ᱛᱤᱧᱟᱹ ᱵᱟᱝ?
ᱦᱮᱸ ᱰᱤᱥᱴᱟᱵ ᱮᱫᱟᱭ ᱰᱤᱥᱴᱟᱵ ᱮᱫᱟ ᱤᱧᱟᱹᱜ ᱦᱚᱸ ᱰᱤᱥᱟᱵ ᱮᱫ ᱤᱧᱦᱚᱸ ᱱᱤᱛᱚᱜ ᱫᱚ ᱪᱮᱫ ᱚᱱᱛᱮ ᱚᱲᱟᱜ ᱥᱩᱨ ᱤᱧ ᱦᱮᱡ ᱮᱱᱟ ᱛᱚ᱾
ᱚ ᱾ ᱤᱧᱦᱚᱸ ᱚᱲᱟᱜ ᱥᱮᱫ ᱜᱤᱧ ᱪᱟᱞᱟᱜ ᱞᱟᱹᱜᱤᱫ ᱟᱫᱚ ᱦᱟᱯᱮ ᱦᱟᱜ ᱢᱟᱪᱟᱨᱤᱧ ᱫᱩᱲᱩᱵ ᱮᱱᱟ ᱥᱤᱛᱩᱝ ᱜᱚᱨᱚᱢ ᱠᱟᱱᱟᱭᱟ ᱞᱟᱝ ᱠᱟᱱᱟᱭᱟ᱾ ᱛᱤᱨᱯᱚᱞ ᱛᱮᱠᱚ ᱫᱟᱱᱟᱝ ᱠᱟᱫᱟ ᱥᱮ,
ᱟᱨ ᱪᱮᱜ, ᱜᱚᱝᱠᱚ ᱞᱟᱜᱟᱣ ᱠᱟᱫᱟ ᱵᱩᱥᱩᱵ᱾
ᱵᱩᱥᱩᱵ ᱫᱚ ᱵᱟᱝ ᱛᱤᱨᱯᱚᱞ ᱛᱮᱠᱚ ᱟᱴᱮᱫ ᱟᱠᱟᱫᱟᱠᱚ ᱪᱮᱛᱟᱱ ᱫᱟᱞᱚᱵ ᱫᱚ᱾ ᱠᱚᱢ ᱨᱟᱹᱜᱤ ᱫᱚ ᱵᱟᱝ ᱮᱞᱟᱝ ᱠᱟᱱᱟ᱾ ᱤᱧ ᱜᱤᱛᱤᱡ ᱟᱫᱟ ᱮᱠᱞᱟ ᱜᱮ ᱚᱠᱚᱭ ᱦᱚᱸ ᱵᱟᱹᱱᱩᱜ ᱟᱠᱟᱜ ᱠᱚᱣᱟ᱾ ᱟᱫᱚᱧ ᱞᱟᱹᱭᱫᱟ ᱦᱟᱯᱮ ᱱᱤᱭᱟᱹᱴᱟᱜ ᱤᱭᱟᱹ ᱛᱮᱧ ᱯᱩᱨᱟᱹᱣ ᱞᱮᱜᱮ ᱟᱫᱚ ᱞᱟᱝ ᱱᱟᱥᱮ ᱱᱟᱜ ᱱᱤᱛᱚᱜ ᱫᱚ ᱨᱮ ᱵᱨᱮᱠ ᱞᱟᱝ ᱦᱟᱛᱟᱣᱟ᱾ ᱟᱢ ᱠᱷᱟᱹᱞᱤ ᱜᱟᱞᱢᱟᱨᱟᱣ ᱞᱟᱹᱜᱤᱫ ᱚᱠᱛᱚ ᱤᱢᱟᱹᱧ ᱢᱮ ᱛᱟᱨᱯᱚᱨᱮ ᱟᱨᱦᱚᱸ ᱮᱴᱟᱜ ᱦᱚᱲᱟᱜ ᱟᱭᱰᱤ‌ ᱛᱮ ᱟᱨᱚ ᱟᱹᱞᱤᱡ ᱵᱚᱲᱚ ᱠᱚᱛᱛᱟ ᱟᱜ ᱨᱤᱧ ᱠᱷᱩᱞᱟᱹᱣ ᱟᱠᱟᱫᱟ᱾
ᱚᱱᱠᱟ ᱴᱟᱠᱥ ᱮᱢ ᱧᱟᱢ ᱠᱟᱫᱟ ᱚᱱᱟ ᱨᱮ
ᱦᱮᱸ ᱧᱟᱢ ᱦᱩᱭ ᱠᱟᱱᱟ ᱚᱱᱟ ᱫᱚ ᱟᱫᱚ ᱚᱱᱟ ᱦᱚᱛᱮᱡ ᱛᱮ ᱥᱟᱶᱛᱮ ᱠᱚᱱᱴᱨᱳᱞ ᱦᱩᱭᱩᱜ ᱠᱟᱱᱟ ᱟᱨᱠᱤ ᱵᱟᱨᱭᱟ ᱯᱮᱭᱟ ᱢᱳᱵᱟᱭᱤᱞ ᱟᱛᱮᱧ ᱟᱹᱪᱩᱨ ᱵᱟᱲᱟᱜ ᱠᱟᱱᱟ᱾
ᱦᱩᱸ
ᱟᱫᱚ ᱛᱤᱱᱟᱹᱜ ᱮᱢ ᱜᱟᱞᱢᱟᱨᱟᱣ-ᱟ ᱢᱟ ᱞᱟᱹᱭ ᱢᱮ ᱟᱫᱚ ᱚᱱᱟᱛᱮ ᱞᱟᱹᱭᱫᱟ ᱟᱢ ᱛᱤᱱᱟᱹᱜ ᱟᱢᱟᱜ ᱴᱟᱥᱠ ᱠᱚ ᱦᱮᱱᱟᱜ ᱟᱠᱟᱫᱟ ᱡᱷᱚᱛᱚ ᱛᱮᱦᱮᱧ ᱜᱮ ᱯᱩᱨᱟᱹᱣ ᱩᱛᱟᱹᱨᱚᱜ ᱛᱟᱢᱟ, ᱟᱢ ᱠᱷᱟᱹᱞᱤ ᱚᱠᱛᱚ ᱩᱰᱩᱠ ᱢᱮ ᱠᱷᱟᱹᱞᱤ᱾ ᱜᱟᱞ ᱢᱟᱨᱟᱣ ᱱᱤᱭᱮ ᱫᱚ ᱟᱞᱚᱢ
ᱦᱮᱸ ᱦᱮᱸ ᱴᱟᱥᱠ ᱯᱩᱨᱟᱹᱣ ᱞᱟᱹᱜᱤᱫ ᱤᱫᱤ ᱞᱮᱠᱷᱟᱱ ᱜᱮ ᱟᱫᱚ ᱪᱮᱫ ᱫᱚᱨᱠᱟᱨ
ᱦᱮᱸ
ᱚᱱᱟ ᱜᱮᱛᱚ ᱤᱭᱟᱹ ᱛᱟᱨ ᱢᱟᱱᱮ ᱯᱩᱨᱟᱹ ᱜᱟᱞᱢᱟᱨᱟᱣ ᱤᱫᱤ ᱞᱮᱠᱷᱟᱱ ᱜᱮᱛᱚ ᱦᱩᱭᱩᱜᱼᱟ ᱦᱮᱸ ᱥᱮ ᱵᱟᱝ
ᱦᱮᱸ ᱦᱮᱸ ᱤᱱᱟᱹ ᱜᱮᱛ ᱴᱟᱥᱠ ᱟᱫᱚ ᱤᱧᱟᱹᱜ ᱟᱭᱰᱤ ᱡᱟᱦᱟᱸ ᱦᱮᱱᱟᱜ ᱟᱠᱟᱫᱟ ᱥᱮ ᱵᱟᱝ ᱱᱤᱛᱚᱜ ᱡᱟᱦᱟᱸ ᱛᱤᱱᱟᱹᱜ ᱟᱭᱰᱤ ᱠᱷᱩᱞᱟᱹᱣ ᱟᱠᱟᱫᱟᱹᱧ ᱚᱱᱟ ᱟᱹᱭᱰᱤ ᱥᱟᱞᱟᱜ ᱜᱟᱞᱢᱟᱨᱟᱣ ᱞᱮᱠᱷᱟᱱ ᱜᱮ ᱟᱞᱟᱝ ᱴᱟᱠᱥ ᱫᱚ ᱵᱚᱦᱩ ᱯᱩᱨᱟᱹᱜ ᱛᱟᱞᱟᱝᱟ᱾
ᱟᱪᱪᱷᱟ
ᱟᱫᱚ ᱟᱢᱟᱜ ᱟᱭᱰᱤ ᱫᱚ ᱵᱟᱨᱭᱟᱜ ᱛᱟᱢᱟ ᱛᱚ ᱵᱟᱝ?
ᱦᱮᱸ ᱵᱟᱨᱭᱟᱜᱼᱟ ᱦᱮᱸ᱾ ᱦᱟᱱᱟᱴᱟᱜ ᱫᱚᱧ ᱱᱚᱣᱟᱴᱟᱜ ᱨᱮ ᱠᱮᱫᱟ ᱛᱚ ᱦᱮ
ᱦᱚᱸ
ᱢᱟᱱᱮ ᱪᱮᱫ ᱜᱤᱰᱤᱭᱟᱹ ᱨᱮᱢ ᱪᱟᱞᱟᱜᱼᱟ ᱥᱮ ᱤᱭᱟᱹ ᱚᱲᱟᱜ ᱨᱮᱢ ᱛᱚᱯᱚᱱ-ᱟ ᱟᱢ ᱫᱚ ᱴᱤᱭᱩ ᱠᱚᱞ ᱠᱚᱨᱮ?
ᱴᱤᱭᱩ ᱠᱚᱞ ᱨᱮᱭᱟ
ᱤᱧ ᱦᱚ ᱴᱤᱭᱩᱠᱚᱞ ᱨᱮᱜᱮ ᱜᱟᱹᱰᱭᱟᱹ ᱨᱮ ᱠᱚᱫᱤᱱ ᱵᱚᱱᱫᱚ ᱟᱠᱟᱫᱟ
ᱚ ᱜᱟᱹᱰᱭᱟᱹ ᱫᱟᱜ ᱵᱟᱹᱱᱩᱜ ᱠᱟᱫᱟ ᱟᱞᱮᱭᱟᱜ ᱫᱚ ᱚᱱᱠᱟ ᱵᱷᱟᱜᱤ᱾
ᱟᱞᱮ ᱜᱟᱹᱰᱭᱟᱹ ᱫᱟᱜ ᱨᱮ ᱢᱮᱱᱟᱜᱼᱟ ᱤᱧᱫᱚ ᱡᱩᱫᱤ ᱛᱟᱲᱟ ᱦᱩᱲᱟᱹᱜ ᱟᱧ ᱡᱚᱠᱷᱚᱱ ᱛᱟᱲᱟ ᱦᱩᱲᱟᱹ ᱡᱟᱦᱟᱸ ᱥᱮᱫ ᱮᱧ ᱪᱟᱞᱟᱜᱼᱟ ᱠᱤᱢᱵᱟ ᱡᱟᱦᱟᱸ ᱞᱮᱠᱟ ᱚᱥᱩᱵᱤᱫᱟ, ᱛᱟᱦᱚᱞᱮ ᱜᱟᱹᱰᱤᱭᱟᱹᱧ ᱪᱟᱞᱟᱜᱼᱟ᱾
ᱦᱮᱸ ᱦᱮᱸ ᱦᱮᱸ
ᱤᱧᱦᱚᱸ ᱥᱮᱛᱟᱜ ᱵᱮᱨ ᱫᱟᱠᱟᱧ ᱡᱚᱢ ᱟᱠᱟᱫᱟ ᱥᱮᱛᱟᱜ ᱵᱮ ᱵᱮᱨᱮᱫ ᱛᱚᱨᱟ, ᱵᱮᱨᱮᱫ ᱛᱚᱨᱟ ᱥᱮᱫ ᱡᱚᱢ ᱵᱟᱲᱟ ᱠᱟᱛᱮᱫ ᱛᱚᱣᱟᱹᱧ ᱧᱩ ᱟᱠᱟᱫᱟ ᱢᱤᱫ ᱜᱞᱟᱥ᱾
ᱦᱚᱸ
ᱛᱚᱣᱟᱧ ᱧᱩᱭ ᱫᱟ ᱮᱠᱷᱚᱱ ᱫᱚ ᱪᱮᱫ ᱤᱧ ᱢᱮᱱᱟ᱾ ᱤᱧᱫᱚ ᱛᱚᱣᱟ ᱫᱚᱢᱮᱧ ᱠᱩᱥᱤᱭᱟᱜᱼᱟ᱾
ᱟᱫᱚ ᱤᱧᱦᱚ ᱫᱚ ᱚᱱᱠᱟ ᱜᱟᱹᱭ ᱠᱚ ᱵᱟᱹᱧ ᱫᱚᱦᱚ ᱟᱠᱟᱫ ᱠᱚᱣᱟ᱾ ᱵᱟᱹᱱᱩᱜ ᱟᱠᱟᱫ ᱠᱚᱣᱟ᱾
ᱦᱮᱸ ᱞᱟᱹᱭ ᱢᱮ᱾
ᱚᱸ
ᱯᱷᱩᱴᱵᱚᱞ ᱠᱚ ᱠᱷᱮᱞ ᱠᱟᱱᱟ ᱟᱛᱩ ᱠᱚᱲᱟ ᱠᱚ ᱵᱤᱠᱮᱞ ᱵᱮᱞᱟ?
ᱦᱮᱸ ᱠᱷᱮᱞᱚᱜ ᱠᱟᱱ ᱜᱮᱭᱟ ᱠᱚ᱾ ᱟᱫᱚ ᱜᱟᱯᱟ ᱫᱚᱭᱟ ᱛᱟᱦᱚᱞᱮ ᱪᱮᱫ ᱞᱮᱠᱟ ᱪᱤᱠᱟᱹᱜᱟ, ᱟᱹᱛᱩ ᱨᱮ ᱦᱩᱭᱩᱜ ᱛᱟᱯᱮᱭᱟ ᱥᱮ ᱵᱟᱝ?
ᱵᱟᱝ ᱟᱞᱮ ᱴᱷᱮᱱ ᱫᱚ ᱵᱟᱝ ᱦᱩᱭᱩᱜᱼᱟ ᱟᱞᱮ ᱟᱹᱛᱩ ᱨᱮᱫᱚ᱾
ᱪᱮᱫᱟᱜ ᱭᱟ ᱵᱟᱯᱮ ᱢᱟᱱᱟᱣ ᱵᱟᱛᱟᱣᱟ?
ᱵᱟᱝ ᱦᱩᱭ ᱵᱟᱲᱟᱣ ᱟᱠᱟᱱᱟ ᱛᱚ᱾
ᱟᱫᱚ ᱟᱯᱮ ᱩᱫᱽᱡᱳᱜᱽ ᱦᱟᱛᱟᱣ ᱯᱮ ᱟᱯᱮ ᱠᱷᱟᱱ ᱫᱚ ᱪᱮᱫ ᱞᱮᱠᱟᱨᱮ ᱦᱩᱭᱩᱜᱼᱟ᱾ ᱦᱮᱸ
ᱚᱱᱠᱟᱱ ᱚᱱᱠᱟᱱ ᱯᱟᱲᱦᱟᱜ ᱠᱚᱲᱟ ᱠᱚ ᱵᱟᱹᱱᱩᱜ ᱠᱚᱣᱟ ᱵᱟᱝ ᱥᱚᱢᱚᱥᱥᱟ ᱚᱱᱟ ᱜᱮᱛᱚ᱾ ᱡᱚᱛᱚ ᱠᱚᱲᱟ ᱵᱮᱥᱛᱚ ᱜᱮᱭᱟ ᱠᱚ ᱠᱟᱹᱢᱤ ᱠᱚ ᱵᱟᱨᱦᱮ ᱠᱚ ᱫᱟᱹᱲ ᱵᱟᱲᱟᱣ ᱠᱟᱫᱟ᱾ ᱢᱮᱱ ᱫᱟᱹᱧ ᱠᱚᱲᱟ ᱠᱚ ᱡᱚᱛᱚ ᱵᱟᱨᱦᱮ ᱠᱚ ᱪᱟᱞᱟᱣ ᱟᱠᱟᱱᱟ ᱠᱚ ᱦᱮᱸ ᱠᱚᱲᱟ ᱠᱚ ᱵᱟᱹᱱᱩᱜ ᱠᱚᱣᱟ᱾
ᱦᱩᱸ
ᱡᱚᱛᱚ ᱵᱟᱨᱦᱮ ᱠᱚᱲᱟ ᱢᱮᱱᱟᱜ ᱠᱚᱣᱟ ᱡᱚᱛᱚ ᱚᱫᱷᱤᱠᱟᱝᱥᱚ ᱠᱚᱲᱟ ᱵᱟᱨᱦᱮ ᱠᱚ ᱪᱟᱞᱟᱜᱼᱟ ᱠᱟᱹᱢᱤ᱾
ᱟᱫᱚ ᱛᱟᱦᱞᱮ ᱚᱠᱚᱭ
ᱟᱛᱳ ᱠᱚ ᱨᱮ ᱵᱟᱯᱞᱟ ᱡᱩᱫᱤ ᱦᱩᱭᱩᱜᱼᱟ ᱠᱚᱲᱟ ᱠᱚ‌
ᱦᱮᱸ
ᱧᱟᱢ ᱠᱚᱣᱟ
ᱡᱟᱭ ᱦᱳᱠ ᱛᱤᱱᱟᱹᱜ ᱚᱲᱟᱜ ᱛᱤᱱᱟᱹᱜ ᱚᱲᱟᱜ ᱟᱯᱮ ᱟᱛᱳ ᱟᱯᱮᱭᱟᱜ ᱟᱛᱳ ᱫᱚ ᱦᱮᱸ
ᱚᱠᱚᱭ ᱠᱷᱚᱱ ᱡᱚᱛᱚ ᱛᱚ ᱯᱚᱭᱥᱟ ᱥᱟᱵ
ᱛᱟᱦᱚᱞᱮ ᱟᱯᱮ ᱥᱮᱫ ᱫᱚ ᱤᱭᱟᱹ ᱡᱟᱦᱮᱨ ᱵᱚᱸᱜᱟ ᱠᱚᱫᱚ ᱦᱩᱭᱩᱜ ᱛᱟᱯᱮ ᱜᱮᱭᱟ ᱥᱮ ᱵᱟᱝ ᱦᱮᱸᱭᱟ
ᱦᱮᱸ ᱡᱚᱛᱚ ᱜᱮ ᱢᱮᱱᱟᱜᱼᱟ ᱡᱚᱛᱚ ᱜᱮ
ᱡᱷᱚᱛᱚ ᱜᱮ ᱵᱟᱝ ᱡᱟᱭᱦᱳᱠ ᱟᱫᱚ ᱦᱩᱞ ᱨᱮᱱᱟᱜ ᱱᱟᱜᱟᱢ ᱠᱟᱛᱷᱟ ᱫᱚ ᱵᱟᱠᱚ ᱵᱟᱰᱟᱭ ᱫᱟᱲᱮ ᱛᱚ ᱚᱱᱟ ᱦᱩᱭᱩᱜ ᱠᱟᱱᱟ ᱢᱮᱱ ᱠᱟᱛᱷᱟ ᱚᱱᱟᱜᱮ ᱪᱮᱫ ᱵᱟᱝ ᱮᱴᱟᱜ ᱫᱚ ᱪᱮᱫ
ᱦᱮᱸ ᱥᱚᱦᱨᱟᱭ ᱫᱚ ᱟᱞᱮ ᱯᱩᱥ ᱵᱚᱸᱜᱟ ᱞᱮ ᱥᱚᱦᱨᱟᱭᱚᱜᱼᱟ ᱟᱞᱮ ᱥᱮ
ᱦᱮᱸ ᱚᱱᱟᱜᱮ ᱟᱹᱰᱤ ᱦᱚᱲ ᱟᱞᱮᱭᱟᱜ ᱵᱟᱲᱟᱭ ᱵᱟᱝ ᱛᱟᱦᱮᱸ ᱠᱟᱱ ᱛᱟᱞᱮᱭᱟ ᱡᱮ ᱪᱮᱫ ᱞᱮᱠᱟ ᱯᱮ ᱥᱚᱨᱦᱟᱭᱚᱜᱼᱟ ᱵᱟᱝ ᱯᱮ ᱥᱚᱨᱦᱟᱭᱚᱜᱼᱟ᱾
ᱵᱟᱝ ᱟᱸᱡᱚᱢᱚᱜ ᱠᱟᱱᱟ ᱵᱟᱝ ᱟᱸᱡᱚᱢᱚᱜ ᱠᱟᱱᱟ ᱛᱚᱢᱟ ᱨᱚᱲ᱾
ᱵᱟᱢ ᱟᱸᱡᱚᱢ ᱠᱟᱫᱟ
ᱦᱮᱸ ᱢᱟ ᱞᱟᱹᱭ ᱢᱮ
ᱟᱞᱮ ᱜᱮ ᱚᱱᱟᱜᱮ ᱟᱹᱰᱤ ᱦᱚᱲ ᱟᱞᱮ ᱫᱚ ᱥᱚᱦᱮ ᱨᱮᱞᱮ ᱪᱤᱱᱛᱟᱹ ᱨᱮᱞᱮ ᱛᱟᱦᱮᱸ ᱠᱟᱱᱟ ᱱᱚᱣᱟ ᱫᱷᱟᱨᱮᱱ ᱦᱚᱲ ᱫᱚ ᱡᱮ ᱪᱮ ᱯᱩᱥ ᱵᱚᱸᱜᱟ ᱫᱚ ᱪᱮᱫ ᱞᱮᱠᱟ ᱠᱚ ᱥᱚᱦᱨᱟᱭᱚᱜᱼᱟ ᱪᱮᱫ
ᱮᱭ ᱥᱚᱦᱨᱟᱭ ᱞᱮᱠᱟᱜᱮ ᱚᱱᱟᱜᱮ ᱚᱱᱠᱟᱜᱮ ᱟᱫᱚ ᱮᱠᱪᱩᱭᱮᱞᱤ ᱟᱞᱮ ᱫᱚ ᱯᱩᱥ ᱵᱚᱸᱟᱜ ᱠᱟᱱ ᱛᱟᱞᱮᱭᱟ ᱮᱭ ᱴᱩᱠᱩᱱ ᱜᱮ ᱢᱮ ᱵᱩᱡᱫᱟᱢ
ᱦᱮᱸ
ᱜᱚᱰ ᱨᱮ ᱜᱚᱭ ᱜᱚᱰ ᱨᱮ ᱪᱮᱫᱠᱟ ᱵᱚᱸᱜᱟ ᱵᱩᱨᱩ ᱠᱚ ᱦᱩᱭᱩᱜᱼᱟ ᱦᱮᱸ ᱡᱚᱛᱚ ᱴᱷᱤᱠ ᱦᱩᱭᱩᱜᱼᱟ ᱟᱫᱚ ᱢᱟᱥᱛᱮᱜ ᱟᱞᱮ ᱯᱩᱥ ᱵᱚᱸᱜᱟ ᱟᱨ ᱟᱯᱮ ᱫᱚ ᱥᱚᱦᱨᱟᱭ ᱵᱚᱸᱜᱟ ᱮᱭ ᱴᱩᱠᱩᱱ ᱜᱮ
ᱦᱮᱸ
ᱚᱱᱟ ᱢᱮᱱᱟ ᱠᱚ ᱥᱮᱪᱮᱛ ᱚᱱᱟ ᱛᱤᱨᱤᱥᱟ ᱡᱩᱱ ᱨᱮᱭᱟᱜ ᱢᱤᱫ ᱫᱷᱟᱣ ᱚᱱᱟ ᱡᱟᱦᱟᱸ ᱢᱤᱫᱴᱮᱱ ᱦᱩᱞ ᱛᱟᱯᱟᱢ ᱨᱮᱭᱟᱜ ᱢᱤᱫᱴᱮᱱ ᱚᱱᱟ ᱞᱮᱛᱟᱲ ᱜᱮ ᱯᱟᱲᱟᱣ ᱞᱮᱱᱟ ᱥᱮ ᱪᱮᱫ ᱠᱚ ᱢᱮᱱᱟ
ᱦᱩᱸ ᱦᱩᱸ
ᱱᱚᱜᱼᱚᱭ ᱡᱮ ᱦᱳᱭ ᱛᱤᱨᱤᱥᱟ ᱡᱩᱱ ᱠᱷᱚᱱ ᱛᱚ ᱦᱩᱞ ᱮᱦᱚᱵ ᱞᱮᱱᱟ ᱥᱮ ᱴᱟᱱᱟ ᱛᱤᱱ ᱢᱟᱥ ᱪᱟᱨ ᱢᱟᱥ ᱦᱳᱭ ᱞᱮᱱᱟ ᱚᱱᱟ ᱠᱷᱟᱹᱛᱤᱨ ᱦᱚᱸ ᱦᱩᱭ ᱫᱟᱲᱮᱭᱟᱜᱼᱟ
ᱦᱩᱸ ᱴᱷᱤᱠ ᱟᱫᱚ ᱚᱱᱟᱜᱮ ᱟᱫᱚ ᱜᱟᱹᱠᱷᱩᱲᱤᱭᱟᱱ ᱠᱚᱦᱚ ᱫᱚ ᱪᱮᱫ ᱤᱭᱟᱹ ᱡᱚᱛᱚ ᱜᱮ ᱴᱷᱤᱠ ᱜᱮᱭᱟ ᱡᱟᱦᱟᱸ ᱜᱮ ᱦᱩᱭᱩᱜ ᱠᱟᱱᱟ ᱡᱟᱦᱟᱸ ᱞᱮᱠᱟᱜᱮ ᱤᱱᱟᱹᱜᱮ ᱟᱵᱚ ᱫᱚ ᱦᱮᱸ ᱥᱮ ᱟᱨ ᱥᱚᱴᱷᱤᱠ ᱥᱚᱦᱤᱡ ᱵᱚᱱ ᱠᱚᱨᱟᱣ ᱤᱫᱤᱢᱟ ᱤᱱᱟᱹ ᱜᱮ
ᱦᱮᱸ ᱟᱵᱚᱣᱟᱜ ᱡᱟᱦᱟᱸ ᱢᱤᱫᱴᱮᱱ ᱡᱟᱦᱟᱸ ᱟᱵᱚᱣᱟᱜ ᱡᱟᱦᱟᱸ ᱢᱤᱫᱴᱮᱱ ᱥᱤᱥᱴᱮᱢ ᱠᱟᱱᱟ ᱡᱟᱦᱟᱸ ᱟᱹᱨᱤᱪᱟᱹᱞᱤ ᱠᱟᱱᱟ ᱚᱱᱟ ᱴᱷᱤᱠ ᱴᱷᱟᱠ ᱫᱚᱦᱚ ᱞᱮᱠᱷᱟᱱ ᱜᱮ ᱜᱟᱱᱚᱜᱼᱟ
ᱦᱩᱸ ᱤᱱᱟᱹᱜᱮ ᱦᱩᱭᱩᱜ ᱠᱟᱱᱟ ᱢᱮᱱ ᱠᱟᱛᱷᱟ ᱫᱚ
ᱟᱨ ᱦᱚᱸ ᱠᱚᱲᱟ ᱠᱚ ᱚᱱᱠᱟᱜᱮ ᱟᱨ ᱟᱫᱚ ᱛᱟᱦᱚᱞᱮ ᱟᱢᱫᱚ ᱤᱭᱟᱹ ᱛᱩᱯᱩ ᱫᱚ ᱱᱤᱛᱚᱜ ᱨᱮᱢ ᱛᱩᱯᱩᱭᱱᱟ ᱥᱮ ᱫᱷᱤᱱᱟᱹᱱ
ᱵᱤᱠᱮᱞ ᱵᱮᱲᱟ ᱤᱧᱫᱚ ᱜᱚᱨᱚᱢ ᱠᱟᱱᱟ ᱤᱧ ᱫᱚ ᱵᱟᱹᱧ ᱛᱩᱯᱩᱱᱟ ᱵᱤᱠᱮᱞ ᱵᱮᱞᱟ
ᱦᱩᱸ ᱟᱪᱪᱷᱟ ᱱᱤᱛᱚᱜ ᱫᱚ
ᱟᱨ ᱤᱭᱟᱹ ᱨᱮ ᱪᱟᱥ ᱵᱟᱝ ᱵᱟᱹᱧ ᱡᱟᱹᱯᱤᱫᱟ ᱱᱟᱥᱮᱱᱟᱜ ᱵᱳᱭ ᱠᱚ ᱚᱴᱟᱜ ᱵᱟᱲᱟ ᱦᱩᱭᱩᱜᱼᱟ
ᱦᱩᱸ
ᱱᱚᱸᱰᱟ ᱜᱤᱧ ᱛᱟᱦᱮᱸᱱᱟ ᱟᱫᱚ ᱵᱟᱦᱨᱮ ᱥᱮᱫ ᱨᱮᱜᱤᱧ ᱛᱟᱦᱮᱸᱱᱟ
ᱚᱱ ᱛᱟᱦᱚᱞᱮ ᱠᱚᱪᱦᱤᱝ ᱠᱩᱫᱚ ᱚᱱᱞᱟᱤᱱ ᱥᱮ ᱚᱱᱞᱟᱤᱱ ᱛᱮ ᱦᱩᱭᱩ-ᱟ
ᱤᱧᱫᱚ ᱚᱱᱞᱟᱭᱤᱱ ᱛᱮ ᱤᱭᱩᱴᱩᱵᱽ ᱠᱷᱚᱱᱟᱜ ᱜᱮ ᱤᱧᱦᱚᱸ
ᱢᱟᱱᱮ ᱠᱞᱟᱥ ᱠᱞᱟᱥ ᱜᱮᱢ ᱤᱭᱟᱹ ᱠᱟᱫᱟ ᱮᱰᱢᱤᱥᱚᱱ
ᱠᱮᱞᱟᱥ ᱵᱟᱝ ᱵᱟᱝ ᱤᱧ ᱫᱚ ᱠᱮᱞᱟᱥ ᱫᱚ ᱵᱟᱝ ᱤᱭᱩᱴᱩᱵᱽ ᱨᱮᱜᱮ ᱠᱮᱞᱟᱥᱤᱧ ᱠᱚᱨᱟᱣᱟ ᱠᱮᱞᱟᱥ ᱢᱮᱱᱟᱜᱼᱟ ᱯᱷᱨᱤ ᱠᱮᱞᱟᱥ ᱠᱚ ᱚᱱᱟ ᱠᱚᱧ ᱰᱟᱣᱩᱱᱞᱳᱰᱟ ᱚᱱᱟ ᱠᱚᱜᱧ ᱧᱮᱞᱟ
ᱚᱻ ᱡᱮᱭ ᱦᱩᱠ
ᱤᱱᱟᱹ ᱨᱮᱦᱚᱸ ᱱᱟᱯᱟᱭ ᱜᱮ ᱵᱟᱝ
ᱵᱩᱡᱟᱢ ᱚᱲᱟᱜ ᱠᱷᱚᱱᱟᱜ ᱫᱚ ᱵᱟᱭ ᱧᱟᱢᱟ ᱟᱢ ᱡᱮᱢᱚᱱ ᱚᱱᱟᱢ ᱠᱚᱞ ᱞᱮᱫᱼᱟ ᱥᱮᱛᱟᱜ ᱚᱱᱟ ᱥᱮᱛᱟᱜ ᱵᱮᱲᱟ ᱛᱚᱠᱷᱚᱱ ᱫᱚ ᱚᱲᱟᱜ ᱨᱮ ᱢᱤᱱᱟᱹᱧᱟ ᱥᱮ ᱵᱟᱝ ᱟᱸᱡᱚᱢᱚᱜ ᱠᱟᱱ ᱛᱟᱦᱮᱸᱱᱟ ᱨᱚᱲ ᱴᱷᱤᱠ ᱴᱷᱟᱠ ᱢᱳᱴᱟ ᱢᱳᱴᱤ ᱠᱟᱴᱚᱜᱼᱟ
ᱦᱩᱸ ᱩᱸᱻ ᱚᱱᱟᱜᱮ ᱦᱩᱭᱩᱜ ᱠᱟᱱᱟ ᱢᱮᱱ ᱠᱟᱛ ᱤᱧᱟᱹᱜ ᱦᱚᱸ ᱚᱲᱟᱜ ᱠᱷᱚᱱᱟᱜ ᱫᱚ ᱚᱱᱠᱟ ᱫᱚ ᱵᱟᱝ ᱟᱸᱡᱚᱢᱚᱜᱼᱟ
ᱵᱩᱡᱷᱟᱹᱣ ᱥᱮ
ᱟᱫᱚ ᱦᱮᱸ ᱚᱱᱟᱜᱮ ᱫᱮᱠᱷᱮ ᱤᱧᱟᱹᱜ ᱚᱴᱟᱜ ᱥᱮᱫ ᱤᱧ ᱧᱮᱞ ᱞᱮᱜᱮ ᱪᱮᱫ ᱠᱚ ᱢᱤᱛᱟᱹᱧ ᱠᱟᱱᱟ ᱡᱩᱫᱤ ᱪᱟᱞᱟᱜ ᱠᱚ ᱢᱤᱛᱟᱹᱧ ᱠᱷᱟᱱ ᱪᱟᱞᱟᱣ ᱦᱮᱡ ᱟ ᱜᱮ ᱥᱮᱱᱟᱜ ᱫᱤᱨᱤ ᱫᱟᱹᱭ ᱛᱮᱭᱟᱝ ᱛᱟᱹᱠᱤᱱᱟ ᱚᱲᱟᱜ ᱥᱮᱫ ᱦᱮᱸᱥᱮ
ᱪᱟᱞᱟᱣ ᱫᱚ ᱦᱩᱭᱩᱜ ᱜᱮᱭᱟ ᱛᱚ